ᱡᱚᱦᱟᱨ ᱜᱮ!
ᱦᱳᱭ ᱡᱚᱦᱟᱨ ᱜᱮ ᱨᱚᱲ ᱠᱚ ᱟᱸᱡᱚᱢ ᱴᱷᱤᱠᱟᱹᱜ ᱠᱟᱱᱟ᱾
ᱦᱮᱸ ᱦᱮᱸ ᱨᱚᱲ ᱠᱚ ᱟᱸᱡᱚᱢᱚᱜ-ᱟ ᱱᱟᱜ ᱤᱧᱟᱹᱜ
ᱦᱳᱭ ᱟᱢᱟ ᱦᱚᱸ ᱟᱸᱡᱚᱢᱚᱜ ᱠᱟᱱ ᱜᱮᱭᱟ᱾
ᱦᱳᱭ ᱞᱟᱹᱭ ᱢᱮ᱾
ᱡᱟᱦᱟᱱ ᱠᱚ ᱟᱣᱟᱡᱽ ᱠᱚᱢ ᱟᱸᱡᱚᱢ ᱫᱟ ᱥᱮ?
ᱵᱟᱝᱜᱮ ᱵᱟᱝ ᱟᱸᱚᱢᱚᱜ ᱠᱟᱱᱟ ᱟᱢᱮᱢ ᱟᱸᱡᱚᱢ ᱧᱟᱢᱮᱫ ᱛᱮ?
ᱵᱟᱝ ᱴᱷᱤᱠ ᱜᱮᱭᱟ ᱟᱸᱡᱚᱢᱚᱜ ᱠᱟᱱᱟ᱾
ᱚ ᱵᱟᱝᱜᱮ ᱚᱱᱛᱮ ᱨᱮ ᱠᱤᱨᱛᱚᱱᱮ ᱟᱠ ᱛᱚ ᱚᱱᱟᱜᱮ ᱟᱸᱡᱚᱢᱚᱜ ᱠᱟᱱ ᱛᱟᱦᱮᱸᱜᱼᱟ, ᱟᱸᱡᱚᱢᱚᱜ ᱠᱟᱱᱟ ᱥᱮ ᱵᱟᱝ?
ᱵᱟᱝᱟ ᱵᱟᱝ ᱟᱸᱡᱚᱢᱚᱜ ᱠᱟᱱᱟ᱾
ᱚ ᱟᱸᱡᱚᱢᱚᱜ ᱠᱟᱱᱟ ᱟᱢ ᱚᱱᱛᱮ ᱠᱷᱚᱱ ᱫᱚ ᱜᱟᱹᱰᱤ ᱟᱣᱟᱡᱽ᱾
ᱚ ᱟᱞᱮ ᱫᱚ ᱵᱟᱡᱟᱨ ᱨᱮᱞᱮ ᱛᱟᱦᱮᱱᱟ ᱥᱮ ᱟᱫᱚ ᱟᱫᱚ ᱨᱟᱣᱟᱰ ᱨᱟᱥᱛᱟ ᱟᱲᱮ ᱨᱮᱜᱮ ᱚᱲᱟᱜ ᱛᱟᱞᱮᱭᱟ ᱟᱫᱚ ᱚᱱᱟ ᱠᱷᱟᱹᱛᱤᱨ ᱛᱮ ᱪᱟᱞᱟᱣ ᱦᱤᱡᱩᱜ ᱠᱟᱱᱟ ᱥᱮ ᱱᱤᱛᱚᱜ ᱠᱚ ᱨᱩᱲᱤ ᱠᱚ ᱟᱵᱟᱨ ᱠᱤᱨᱛᱚᱱ ᱟᱞᱮᱥᱮᱫ ᱦᱚᱸᱠᱚ ᱠᱤᱨᱛᱚᱱᱮᱫᱟ ᱟᱫᱚ ᱚᱱᱟ ᱟᱸᱡᱚᱢᱚᱜ ᱠᱟᱱᱟ ᱥᱮ ᱪᱮᱫ ᱟᱵᱟᱨ
ᱵᱟᱝ ᱜᱮ ᱵᱟᱝ ᱟᱡᱚᱢ ᱚᱜ ᱠᱟᱱᱟ᱾
ᱚ ᱟᱞᱮ ᱫᱚ ᱵᱟᱡᱟᱨ ᱤᱭᱟᱹ ᱥᱮ ᱵᱟᱡᱟᱨ ᱞᱮ ᱛᱟᱦᱮᱱᱟ ᱥᱮ ᱚᱱᱟ ᱠᱷᱟᱹᱛᱤᱨ ᱛᱮ ᱦᱟᱱᱟ ᱱᱤᱭᱟᱹ ᱪᱮᱫ ᱠᱚᱪᱚ ᱟᱣᱟᱡᱽ ᱫᱚᱠᱚ ᱥᱟᱨᱟ ᱧᱤᱫᱟᱹ ᱜᱮ ᱟᱸᱡᱚᱢᱚᱜᱼᱟ ᱟᱞᱮ ᱥᱮᱫ ᱫᱚ
ᱦᱮ ᱛᱮ ᱚᱱᱟ ᱢᱟ
ᱦᱩᱸ ᱪᱮᱫ ᱠᱚᱯᱮ ᱪᱮᱠᱟᱹ ᱵᱟᱲᱟᱭᱮᱫᱟ?
ᱪᱮᱫ ᱠᱚᱧ ᱪᱤᱠᱟᱹ ᱵᱟᱲᱟᱜᱼᱟ ᱱᱚᱜᱼᱚᱭ ᱤᱥᱤᱱ ᱵᱟᱥᱟᱝ ᱠᱟᱛᱮ ᱛᱤᱸᱜᱩ ᱵᱟᱲᱟ ᱦᱩᱭᱩᱜ ᱠᱟᱱᱟ ᱡᱚᱢ ᱦᱩᱭᱩᱜ ᱞᱟᱹᱜᱤᱫᱼᱟ ᱦᱟᱯᱮ ᱟᱨ ᱠᱟᱹᱪ ᱯᱚᱨᱮ ᱟᱢᱫᱚ?
ᱚ ᱟᱞᱮ ᱦᱚᱸᱞᱮ ᱡᱚᱢ ᱠᱮᱜᱼᱟ ᱡᱚᱢ ᱠᱮᱜ ᱟᱞᱮ ᱫᱟᱠᱟ ᱦᱮᱸ
ᱟᱹᱰᱤ ᱞᱚᱜᱚᱱ
ᱞᱚᱜᱚᱱ ᱜᱮᱞᱮ ᱡᱚᱢ ᱠᱮᱫᱟ᱾
ᱚ ᱦᱮᱸᱛᱚ ᱞᱚᱜᱚ ᱞᱚᱜᱚᱱ ᱡᱚᱢ ᱜᱮ ᱵᱷᱟᱜᱤ ᱱᱤᱛᱚᱜ ᱛᱟᱦᱚᱞᱮ ᱛᱚ ᱫᱮᱨᱤ ᱦᱟᱛᱮ ᱨᱮ ᱡᱚᱢᱟ ᱥᱮᱭ ᱫᱚᱥᱴᱟ ᱵᱟᱡᱟ ᱜᱚᱫᱚᱜᱼᱟ ᱦᱟᱸᱜ ᱵᱟᱵᱟ ᱪᱟᱞᱟ ᱠᱟᱱᱟᱭ ᱛᱚ ᱦᱮᱸ ᱛᱚ ᱞᱟᱹᱭ ᱢᱮ
ᱱᱚᱜᱚᱭ ᱫᱟᱞ ᱦᱮᱡ ᱮᱱᱟ ᱫᱚᱥᱴᱟ ᱢᱟ ᱧᱤᱫᱟᱹ ᱫᱚ ᱧᱤᱫᱟᱹ ᱟᱠᱟᱱ ᱜᱮᱭᱟ ᱟᱫᱚ
ᱡᱚᱢ ᱵᱟᱲᱟᱭᱟᱞᱮ ᱦᱟᱸᱜ ᱫᱚᱥᱴᱟ ᱫᱤᱠᱮ ᱜᱮ ᱤᱱᱠᱟ ᱫᱚᱥᱴᱟ ᱫᱚ ᱵᱟᱝᱼᱟ᱾
ᱟᱪᱪᱷᱟ ᱪᱮᱫ ᱞᱮᱠᱟ ᱢᱮᱱᱟᱜ ᱵᱟᱲᱟ ᱯᱮᱭᱟ?
ᱵᱮᱥ ᱜᱮ ᱟᱢᱫᱚ ᱟᱯᱮ ᱫᱚ ᱪᱮᱫᱠᱟ ᱢᱮᱱᱟᱜ ᱯᱮᱭᱟ
ᱦᱳᱭ ᱟᱞᱮ ᱦᱚᱸ ᱵᱮᱥ ᱜᱮ ᱢᱮᱱᱟᱜ ᱞᱮᱭᱟ ᱱᱤᱛᱚᱜ ᱚᱵᱫᱤ ᱫᱚ
ᱚ ᱵᱮᱥ ᱵᱟᱲᱟ ᱜᱮ ᱡᱷᱚᱛᱚ ᱜᱚᱱ
ᱦᱳᱭ ᱡᱚᱛᱚ ᱦᱚᱲ ᱵᱮᱥ ᱵᱟᱲᱟ ᱜᱮ ᱢᱮᱱᱟᱜ ᱞᱮᱭᱟ᱾
ᱚ ᱟᱞᱮ ᱦᱚᱸ ᱡᱚᱛᱚ ᱵᱮᱥ ᱜᱮ ᱢᱮᱱᱟᱜ ᱞᱮᱭᱟ ᱦᱟᱯᱮ ᱥᱮᱱ ᱫᱚ ᱫᱟᱜᱽᱮᱫᱟᱭ ᱥᱮ ᱵᱟᱝᱼᱟ?
ᱦᱳᱭ ᱫᱟᱜᱽ ᱫᱚᱭ ᱫᱟᱜᱽ ᱞᱮᱫ ᱜᱮᱭᱟ ᱦᱚᱞᱟ ᱥᱮᱱᱮ ᱫᱟᱜᱽ ᱞᱮᱫᱟ ᱛᱮᱦᱮᱱ ᱦᱚᱸ ᱨᱤᱢᱤᱞ ᱨᱤᱢᱤᱞ ᱜᱮ ᱟᱹᱭᱠᱟᱹᱜ ᱠᱟᱱ ᱛᱟᱦᱮᱱᱟ ᱟᱫᱚ ᱵᱟᱭ ᱫᱟᱜᱽ ᱞᱮᱫᱟ ᱫᱟᱜᱽ ᱫᱚ ᱟᱨ ᱟᱯᱮ ᱥᱮᱱ ᱫᱚ ᱫᱟᱜᱽ ᱠᱮᱫᱟᱭ ᱥᱮ ᱵᱟᱝ?
ᱟᱞᱮ ᱥᱮᱱ ᱫᱚ ᱚᱱᱠᱟ ᱫᱟᱜᱽ ᱫᱚ ᱵᱟᱭ ᱫᱟᱜᱮᱫ ᱛᱟᱦᱮᱸ ᱛᱤᱠᱤᱱ ᱫᱤᱠᱮ ᱫᱟᱜᱽᱮᱜ ᱛᱟᱦᱮᱫ ᱪᱷᱤᱴᱤᱠ ᱪᱷᱤᱴᱤᱠ ᱚᱱᱮ ᱢᱤᱫᱴᱤᱡ ᱵᱟᱨᱭᱟ ᱢᱤᱫᱴᱤᱡ ᱵᱟᱨᱭᱟ ᱧᱩᱨ ᱛᱟᱦᱮᱸᱜᱼᱟ ᱟᱨ ᱨᱤᱢᱤᱞ ᱢᱮ ᱫᱚᱢᱮ ᱨᱤᱢᱤᱞ ᱞᱮᱫ ᱛᱟᱦᱮᱸᱜ ᱢᱚᱱᱮ ᱠᱟᱱ ᱛᱟᱦᱮᱱᱟ ᱫᱟᱜᱽᱟᱭ ᱫᱟᱜᱽᱟᱭ ᱠᱤᱱᱛᱩ ᱵᱟᱭ ᱫᱟᱜᱽ ᱞᱮᱫᱟ᱾
ᱚᱱᱮ ᱚᱝᱠᱟ ᱡᱟᱜᱮ ᱫᱟᱜᱽ ᱠᱮᱫᱟ ᱵᱟᱝ ᱡᱷᱤᱯᱤᱨ ᱡᱷᱤᱯᱤᱨ ᱟᱞᱮ ᱥᱮᱫ ᱦᱚᱸ ᱚᱱᱠᱟᱱ ᱜᱮ ᱦᱚᱞᱟ ᱫᱚ ᱫᱚᱢᱮᱭ ᱫᱟᱜᱽ ᱠᱮᱫᱟ ᱛᱮᱦᱮᱧ ᱫᱚ ᱫᱚ ᱵᱟᱭ ᱫᱟᱜᱽ ᱞᱮᱫᱟ ᱚᱱᱠᱟ ᱫᱚ
ᱚ ᱦᱮᱸ
ᱦᱩᱸ
ᱟᱞᱮ ᱥᱮᱱ ᱦᱚᱸ ᱚᱱᱠᱟ ᱜᱮ
ᱪᱮᱫ ᱠᱚᱯᱮ ᱩᱛᱩ ᱵᱟᱲᱟ ᱠᱮᱫᱟ?
ᱛᱮᱦᱮᱧ ᱫᱚᱞᱮ ᱩᱛᱩ ᱠᱮᱜᱼᱟ ᱨᱚᱠᱚᱡᱽ ᱟᱨ ᱟᱹᱞᱩ ᱴᱚᱢᱮᱴᱳ ᱟᱯᱮ ᱫᱚ? ᱱᱤᱛᱚᱜ ᱫᱚ ᱫᱟᱹᱯᱩᱡ ᱡᱟᱹᱯᱩᱫ ᱛᱤᱧ ᱛᱚ ᱫᱚᱢᱮ ᱨᱚᱠᱚᱡᱽ ᱠᱚ ᱧᱟᱢᱚᱜ ᱠᱟᱱᱟ ᱟᱨ ᱜᱚᱝᱜᱷᱟ ᱠᱚᱦᱚᱸ ᱫᱚᱢᱮ ᱠᱚ ᱧᱟᱢᱚᱜ ᱠᱟᱱᱟ ᱟᱫᱚ ᱚᱣᱟᱨ ᱟᱹᱜᱩ ᱠᱟᱜ ᱠᱚᱣᱟ ᱞᱮ ᱩᱱᱠᱩ ᱜᱮᱞᱮ ᱪᱚᱸᱫᱟ ᱟᱠᱟᱜ ᱠᱚ ᱛᱟᱦᱮᱸᱜᱼᱟ᱾
ᱟᱪᱪᱷᱟ ᱟᱞᱮ ᱫᱚ ᱦᱟᱹᱠᱚ ᱞᱮ ᱦᱟᱛᱟᱣ ᱦᱟᱹᱠᱚ ᱞᱮ ᱩᱛᱩ ᱟᱠᱟᱫ ᱠᱚᱣᱟ ᱦᱟᱹᱠᱚ ᱠᱤᱨᱤᱧ ᱞᱮᱠ ᱠᱚᱣᱟ ᱵᱟᱵᱟᱭ ᱪᱟᱞᱟᱣ ᱞᱮᱱᱟ ᱵᱟᱡᱟᱨ ᱥᱮᱫ ᱛᱚ ᱟᱫᱚ ᱩᱱᱤ ᱜᱮᱭ ᱠᱤᱨᱤᱧ ᱜᱩ ᱞᱮ ᱟᱫᱚ ᱚᱱᱟ ᱛᱮ ᱚᱱᱟᱜᱮ ᱚᱱᱟ ᱜᱮᱞᱮ ᱩᱛᱩ ᱠᱟᱜᱼᱟ ᱦᱟᱹᱠᱩ ᱜᱮ ᱟᱨ ᱟᱹᱛᱳᱨ ᱢᱟ ᱤᱭᱟᱹ ᱦᱟᱹᱠᱳ ᱜᱮ ᱵᱟᱡᱟᱨ ᱵᱟᱡᱟᱨ ᱠᱷᱚᱱ ᱜᱮᱞᱮ ᱠᱤᱨᱤᱧ ᱟᱹᱜᱩ ᱠᱟ ᱥᱮ ᱟᱠᱚ ᱫᱚ ᱵᱟᱝ ᱚᱠᱟᱨᱮ ᱟᱫᱚ ᱵᱟᱡᱟᱨᱤ ᱫᱤᱥᱚᱹᱢ ᱨᱮ ᱛᱟᱦᱮᱱᱟ ᱥᱮ ᱚᱠᱟ ᱨᱮᱫᱚᱢ ᱤᱭᱟᱹ ᱠᱚᱣᱟ ᱟᱞᱮ ᱫᱚ ᱡᱚᱛᱚ ᱜᱮ ᱠᱤᱨᱤᱧ ᱪᱷᱟᱨᱟ ᱵᱟᱝᱠᱷᱟᱱ ᱫᱚ ᱵᱟᱝ ᱦᱩᱭᱩᱜᱼᱟ ᱛᱚ
ᱦᱮᱸᱛᱚ
ᱫᱚᱢᱮ ᱜᱟᱹᱰᱤ ᱨᱮᱱᱟᱜ ᱟᱣᱡ ᱟᱸᱡᱚᱢᱚᱜ ᱠᱟᱱ ᱫᱚ
ᱦᱳᱭ ᱟᱸᱡᱚᱜ ᱠᱟᱱ ᱜᱮᱭᱟ ᱛᱮᱜ ᱚᱭᱮᱜ ᱨᱟᱥᱛᱟ ᱟᱲᱮᱨᱮ ᱚᱲᱟᱜ ᱛᱟᱞᱮ ᱥᱮ ᱱᱤᱛᱚᱜ ᱢᱟ ᱟᱨ ᱤᱧ ᱦᱚᱸ ᱪᱷᱟᱸᱫᱽ ᱨᱮ ᱢᱤᱱᱟᱹᱧ ᱠᱟᱫᱤᱧᱟ ᱱᱤᱛᱚᱜ ᱢᱟ ᱪᱷᱟᱫᱽ ᱨᱮ ᱟᱫᱚ ᱚᱱᱟ ᱠᱷᱟᱹᱛᱤᱨ ᱫᱚᱢᱮ ᱟᱸᱡᱚᱢᱚᱜ ᱠᱟᱱᱟ ᱵᱟᱝ ᱫᱚ
ᱚ ᱦᱮᱸ ᱚᱲᱟᱜ ᱨᱮᱦᱚᱸ ᱢᱟᱡ ᱚᱲᱟᱜ ᱨᱮᱦᱚᱸ ᱪᱤᱠᱟᱹᱢ ᱠᱟᱛᱷᱟᱜᱼᱟ ᱚᱲᱟᱜ ᱨᱮ ᱛᱚ ᱦᱚᱲ ᱠᱚ ᱟᱹᱰᱤ ᱜᱟᱱ ᱠᱚ ᱛᱟᱦᱮᱱᱟ ᱦᱮᱸ ᱥᱮ ᱠᱟᱛᱷᱟ ᱦᱚᱸ ᱵᱟᱢ ᱫᱟᱲᱮᱭᱟᱜᱼᱟ
ᱦᱩᱸ
ᱚᱱᱟ ᱜᱮ
ᱛᱟᱦᱞᱮ ᱫᱚ ᱫᱟᱜᱽ ᱡᱟᱹᱲᱤ ᱫᱟᱜᱽ ᱟᱯᱮ ᱥᱮᱫ ᱢᱟ ᱫᱚᱢᱮ ᱫᱟᱜᱽ ᱠᱮᱫ ᱛᱟᱞᱦᱮ ᱵᱟᱝ
ᱦᱮᱸ ᱦᱚᱞᱟ ᱦᱚᱞᱟᱭ ᱫᱟᱜ ᱟᱠᱟᱫ ᱦᱚᱞᱟᱭ ᱫᱟᱜ ᱟᱠᱟᱫᱼᱟ, ᱢᱟᱦᱟ ᱫᱮᱨ ᱦᱤᱞᱚᱜ ᱮ ᱫᱟᱜ ᱟᱠᱟᱫ, ᱫᱚᱢᱮ ᱫᱟᱜᱽ ᱠᱟᱜᱼᱟ ᱦᱟᱹᱠᱩ ᱠᱚᱠᱚ ᱨᱟᱠᱟᱵ ᱞᱮᱱᱟ ᱟᱨ ᱯᱟᱴᱟ ᱛᱮ ᱠᱚ ᱥᱟᱵ ᱠᱟᱜ ᱠᱚᱣᱟ ᱟᱯᱮ ᱥᱮᱱ ᱫᱚ?
ᱟᱞᱮ ᱥᱮᱱ ᱫᱚ ᱚᱱᱟ ᱫᱚ ᱚᱠᱟᱨᱮ ᱟᱞᱮ ᱥᱮᱱ ᱫᱚ ᱚᱠᱟᱱ ᱫᱚ ᱚᱠᱟᱨᱮᱠᱚ ᱩᱰᱩᱠᱚᱜᱼᱟ ᱱᱚᱰᱮ ᱟᱞᱮ ᱟᱹᱛᱩᱞ ᱞᱮ ᱛᱟᱦᱮᱸ ᱞᱮᱱᱠᱷᱟᱱ ᱵᱟᱝ ᱫᱚ ᱞᱮ ᱥᱟᱜ ᱠᱮᱠᱚᱣᱟ ᱟᱫᱚ ᱱᱚᱰᱮ ᱫᱚ ᱚᱠᱟᱞᱮ ᱥᱟᱜ ᱠᱚᱣᱟ ᱵᱟᱡᱟᱨ ᱨᱮ ᱛᱚ ᱴᱟᱣᱟᱱ ᱞᱮ ᱛᱮᱦᱮᱱ ᱫᱚ ᱟᱞᱮ ᱢᱟ ᱦᱩᱸ ᱟᱯᱮ ᱯᱮ ᱥᱟᱵ ᱞᱮᱜ ᱠᱚᱣᱟ ᱥᱮ ᱵᱟᱝ ᱦᱟᱠᱩ ᱠᱚᱫᱚ
ᱟᱜ ᱟᱞᱮ ᱫᱚ ᱟᱞᱮ ᱫᱚ ᱵᱚᱞᱛᱮ ᱤᱧ ᱫᱚ ᱵᱟᱠᱚ ᱪᱟᱞᱟᱣ ᱦᱚᱪᱚᱧ ᱜᱮᱭᱟ ᱵᱟᱵᱟ ᱵᱟᱵᱟ ᱛᱟᱠᱚ ᱠᱚ ᱪᱟᱞᱟᱜ ᱜᱮᱭᱟ ᱧᱤᱫᱟᱹ ᱠᱚ ᱪᱞᱟ ᱜᱮᱭᱟ ᱯᱟᱴᱟ ᱯᱟᱴᱟ ᱠᱚᱠᱚ ᱚᱰᱟᱣᱠᱟᱜᱼᱟ ᱛᱟᱯᱚᱨ ᱡᱟᱞᱟᱢ ᱠᱚᱠᱚ ᱞᱟᱜᱟᱣ ᱦᱚᱴᱚ ᱠᱟᱜᱼᱟ ᱚᱱᱟ ᱠᱚᱜᱮ
ᱦᱮᱸ ᱵᱟᱯᱮ ᱨᱚᱦᱚᱲᱮᱜ ᱠᱚᱣᱟ ᱦᱟᱹᱠᱳ ᱠᱚᱫᱚ
ᱦᱮᱸ ᱦᱮᱸ ᱨᱚᱦᱚᱲ ᱠᱟᱜ ᱠᱚᱣᱟ ᱵᱟᱵᱟ ᱦᱚᱞᱟ ᱢᱟᱱᱮ ᱵᱩᱰᱤ ᱢᱮᱱᱟᱭᱟ ᱛᱚ ᱩᱱᱤᱜ ᱥᱟᱞᱟ ᱯᱟ ᱪᱷᱟᱛᱮ ᱥᱩᱠᱷᱟᱹ ᱠᱟᱜ ᱠᱚᱣᱟ ᱨᱚᱦᱚᱲ ᱟᱠᱚ ᱦᱮᱸ ᱥᱮ
ᱦᱩᱸ ᱫᱚᱢᱮ ᱠᱷᱩ ᱥᱤᱵᱤᱞᱟ ᱨᱚᱦᱚᱲ ᱦᱟᱠᱳ ᱩᱛᱩ ᱦᱳᱭ ᱦᱳᱭ ᱩᱱᱠᱩ ᱜᱮ ᱨᱚᱦᱛᱲ ᱦᱟᱠᱳ ᱜᱮ ᱫᱚᱢᱮ ᱠᱩᱥᱤ ᱥᱩᱠᱷᱟᱹ ᱯᱮ ᱢᱮᱛᱟ ᱠᱚᱣᱟ ᱟᱯᱮ ᱫᱚ
ᱦᱮᱸ
ᱟᱪᱷᱟ ᱤ ᱫᱚᱢᱮ ᱥᱤᱵᱤᱞᱤᱧᱟ ᱚᱱᱟ ᱥᱩᱠᱷᱟᱹ ᱫᱚ
ᱦᱮᱸ ᱵᱟᱠᱷᱟᱱ ᱴᱚᱢᱮᱴᱳ ᱠᱚ ᱥᱟᱛᱮ ᱨᱟᱹᱥᱮ ᱠᱟᱢᱮᱥᱮ ᱵᱟᱠᱷᱟᱱ ᱟᱞᱩ ᱠᱚ ᱥᱟᱛᱮ ᱪᱚᱠᱷᱟ ᱠᱚᱢᱮ
ᱦᱳᱭ ᱥᱤᱯᱤ ᱠᱟᱛᱮᱜ ᱦᱚᱸ ᱫᱚᱢᱮ ᱥᱤᱵᱤᱞᱟ᱾
ᱦᱮᱛᱚ ᱚᱱᱟ ᱜᱮᱛᱩᱭ ᱞᱟᱹᱭᱟ ᱪᱚᱠᱷᱟ ᱛᱮ ᱦᱚ ᱫᱚᱢᱮ ᱥᱤᱵᱤᱞ ᱦᱩᱸ᱾
ᱛᱟᱦᱚᱞᱮ ᱟᱯᱮ ᱪᱮᱜ ᱠᱚᱯᱮ ᱠᱟᱹᱢᱤ ᱵᱟᱲᱟᱭ ᱛᱮ?
ᱠᱟᱹᱢᱤ ᱫᱚ ᱱᱚᱜᱼᱚᱭ ᱱᱚᱝᱠᱟ ᱚᱲᱟᱜ ᱨᱮᱜᱮ ᱱᱤᱛᱚᱜ ᱫᱚ ᱢᱮᱱᱟᱜ ᱞᱮᱭᱟ᱾ ᱯᱟᱲᱦᱟᱜ ᱠᱚ ᱠᱚᱢᱯᱞᱤᱴ ᱪᱟᱵᱟᱛᱮ ᱚᱲᱟᱜ ᱨᱮ ᱢᱤᱱᱟᱹᱧᱟ ᱛᱚ ᱚᱲᱟᱜ ᱨᱮ ᱮᱭᱤᱡ ᱮᱥ ᱠᱚᱮᱢ ᱦᱮᱸ ᱦᱮᱸ ᱪᱟᱥ ᱵᱟᱥ ᱜᱮ ᱢᱮᱱᱟᱜ ᱜᱮᱛᱟᱞᱮᱭᱟ᱾
ᱚ ᱪᱮᱫ ᱠᱚᱯᱮ ᱪᱟᱥᱵᱥᱟ ᱟᱯᱮ ᱫᱚ?
ᱟᱞᱮ ᱫᱚ ᱦᱩᱜ ᱦᱩᱲᱩ ᱠᱚᱞᱮ ᱪᱟᱥᱟ ᱛᱟᱯ ᱛᱟᱨᱯᱚᱨᱮ ᱛᱩᱲᱤ ᱠᱚᱠᱚ ᱪᱟᱥᱟ ᱛᱩᱲᱤ ᱠᱚᱞᱮ ᱪᱟᱥᱟ ᱛᱟᱨᱯᱚᱨᱮ ᱟᱹᱞᱩ ᱠᱚ ᱟᱞᱩ ᱥᱚᱢᱚᱭ ᱟᱞᱩ ᱥᱤᱡᱤᱱ ᱨᱮ ᱟᱞᱩ ᱟᱨ ᱛᱩᱲᱤ ᱥᱤᱨᱤ ᱪᱟᱥ ᱨᱟᱵᱟᱝ ᱥᱤᱡᱤᱱ ᱨᱮ ᱛᱩᱩᱨᱤ ᱛᱟᱯᱚᱨᱮ ᱱᱤᱛᱚᱜ ᱫᱚ ᱦᱟ ᱦᱩᱲᱩ ᱠᱚ ᱮᱭᱮᱜᱼᱮ ᱦᱩᱲᱩ ᱠᱚ ᱨᱚᱦᱚᱭᱮᱜᱼᱟ᱾
ᱟᱪᱪᱷᱟ ᱫᱚ ᱵᱷᱟᱜᱮ ᱜᱮ
ᱟᱯᱮᱥᱮᱱ ᱫᱚ ᱪᱮᱜ ᱜᱮᱯᱮ ᱪᱟᱥᱟ?
ᱟᱞᱮ ᱫᱚ ᱪᱮᱫ ᱦᱚᱸ ᱵᱟᱞᱮ ᱪᱟᱥᱟ ᱟᱞᱮ ᱡᱚᱛᱚ ᱜᱮ ᱠᱤᱨᱤᱧ ᱜᱮᱭᱟᱞᱮ᱾ ᱤᱧ ᱵᱟ ᱵᱟᱭ ᱤᱭᱟᱹ ᱠᱟᱹᱢᱤᱭ ᱜᱮᱭᱟ ᱥᱮ ᱩᱱᱤ ᱫᱚ ᱪᱟᱹᱠᱨᱤ ᱜᱮᱭᱟ᱾ ᱟᱫᱚ ᱚᱱᱟ ᱠᱷᱟᱹᱛᱤᱨ ᱟᱞᱮ ᱫᱚ ᱟᱛᱳ ᱨᱮᱞᱮ ᱛᱟᱦᱮᱸ ᱯᱟᱛᱳ ᱫᱚ ᱵᱟᱞᱮ ᱛᱟᱦᱮᱱᱟ ᱥᱮ ᱡᱚᱛᱚ ᱜᱮ ᱱᱚᱰᱮ ᱠᱷᱚᱱ᱾ ᱵᱟᱡᱟᱨ ᱞᱮ ᱛᱟᱦᱮᱱ ᱛᱮ ᱡᱚᱛᱚᱜ ᱜᱮ ᱠᱤᱨᱤᱧ ᱦᱩᱭᱩᱜ ᱛᱟᱞᱮ ᱜᱮᱭᱟ᱾
ᱦᱮᱛᱚ ᱱᱟᱢᱟ ᱥᱟᱨᱤ ᱠᱟᱛᱷᱟ ᱵᱟᱡᱟᱨ ᱨᱮᱢᱛᱟ
ᱦᱚᱭ
ᱛᱟᱞᱦᱮ ᱛᱤᱱᱟᱹᱜ ᱨᱮᱢ ᱯᱟᱲᱦᱟᱜ ᱠᱟᱱᱛᱮ ᱟᱢ ᱫᱚ?
ᱯᱟᱲᱦᱟᱜ ᱪᱮᱫ ᱠᱟ ᱚᱱᱠᱟ ᱩᱪᱪ ᱢᱟᱫᱽᱫᱷᱚᱢᱤᱠ ᱮᱢᱟᱛᱮ ᱚᱲᱟᱜ ᱨᱮᱜᱮ ᱢᱮᱱᱟᱭᱟ ᱟᱫᱚ ᱯᱟᱞᱮ ᱵᱟᱹᱧ ᱯᱟ ᱯᱟᱲᱦᱟᱣ
ᱚ ᱵᱟᱹᱜᱤᱭᱟᱢ ᱛᱟᱞᱦᱮ ᱚᱲᱟᱜ ᱨᱮᱜᱮᱢ ᱛᱟᱦᱮᱱᱟ ᱛᱚᱵᱮ
ᱦᱮᱸ
ᱛᱟᱞᱦᱮ ᱚᱲᱟᱜ ᱨᱮᱜᱮᱢ ᱛᱟᱦᱮᱱᱟ?
ᱦᱮᱸ ᱛᱚ ᱚᱲᱟᱜ ᱨᱮᱜᱤᱱ ᱛᱟᱦᱮᱱᱟ᱾
ᱥᱮ ᱯᱮᱲᱟ ᱠᱚᱠᱚ ᱩᱰᱩᱠᱚᱜ ᱠᱟᱱᱟ ᱟᱵᱟᱨ
ᱯᱮᱲᱟ ᱵᱚᱞᱛᱮ ᱚᱠᱟ ᱞᱮᱠᱟᱱ ᱯᱮᱲᱟ ᱥᱟᱹᱜᱟᱹᱭ ᱯᱮᱲᱟ
ᱵᱟ ᱟᱢ ᱞᱟᱹᱜᱤᱫ ᱯᱮᱲᱟ ᱵᱟᱠᱚ ᱩᱰᱩᱠᱚᱜ ᱠᱟᱱᱛᱮ?
ᱚ ᱯᱮᱲᱟ ᱫᱚᱠᱚ ᱞᱟᱹᱞᱟᱹᱭ ᱠᱟᱱ ᱜᱮᱭᱟ ᱟᱫᱚ ᱤᱧᱜᱤᱧ ᱵᱟᱝ ᱟ ᱮᱭᱟᱭ᱾
ᱟᱪᱪᱷᱟ ᱚ ᱛᱤᱱᱟᱹᱜ ᱛᱤᱱᱟᱹᱜ ᱛᱤᱱᱟᱹᱜ ᱵᱚᱭᱚᱥ ᱦᱩᱭᱩᱜ ᱛᱟᱢᱟ ᱟᱢᱟᱜ ᱫᱚ?
ᱱᱚᱜ-ᱚ ᱛᱚ ᱱᱤᱭᱟ. ᱡᱚᱠᱷᱟ ᱟᱴᱷᱨᱚᱧ ᱨᱮᱵᱮᱫ ᱠᱮᱫ
ᱚ ᱤᱭᱟᱜ ᱦᱚᱸ ᱚᱱᱠᱟᱜᱮ ᱠᱩᱲᱤ ᱤᱧᱟᱹᱜ ᱫᱚ᱾
ᱚ
ᱛᱟᱞᱦᱮ ᱛᱤᱱᱟᱹᱜ ᱦᱚᱲ ᱢᱮᱱᱟᱜ ᱯᱮᱭᱟ ᱚᱲᱟᱜ ᱨᱮᱫᱚ
ᱚᱲᱟᱜ ᱨᱮᱫᱚ ᱵᱟᱵᱟ, ᱢᱟ, ᱢᱟᱨᱟᱢ ᱵᱟᱵᱟ, ᱢᱟᱨᱟ ᱟᱭᱳ ᱟᱨ ᱵᱩᱰᱤ ᱫᱟᱫᱩ ᱛᱟᱹᱠᱤᱱ ᱢᱮᱱᱟᱜ ᱠᱤᱱᱟ᱾ ᱢᱟᱱᱮ ᱡᱚᱛᱚ ᱜᱮ ᱢᱮᱱᱟᱜ ᱞᱮᱭᱟ ᱢᱚᱴᱟᱢᱩᱴᱤ
ᱦᱩᱸ ᱦᱩᱸ ᱟᱹᱰᱤ ᱱᱟᱯᱟᱭ ᱟᱞᱮ ᱦᱚ ᱤᱧ ᱜᱚᱜᱚ ᱢᱮᱱᱟᱭ, ᱤᱧ ᱵᱟᱵᱟ ᱟᱨ ᱟᱞᱮ ᱵᱷᱟᱭ ᱟᱨ ᱤᱧ ᱟᱞᱮ ᱜᱮ ᱢᱮᱱᱟᱜ ᱞᱮᱭᱟ᱾ ᱯᱳᱱ ᱦᱚᱲ ᱜᱮ᱾ ᱟᱨ ᱤᱧ ᱫᱤ ᱛᱟᱦᱮᱸ ᱠᱟᱱᱟ ᱟᱫᱚ ᱩᱱᱤ ᱫᱚᱞᱮ ᱡᱟᱶᱟᱭ ᱠᱟᱫᱮᱭᱟ ᱟᱫᱚ ᱱᱤᱛᱚᱜ ᱫᱚ ᱯᱩᱱ ᱦᱚᱲ ᱜᱮ ᱢᱮᱱᱟᱜ ᱞᱮᱭᱟ᱾
ᱚ ᱦᱮᱸᱛᱚ
ᱦᱩᱸ ᱟᱫᱚ ᱤᱧ ᱜᱚ ᱤᱧ ᱢᱟ ᱦᱚᱭ ᱠᱟᱹᱢᱤ ᱜᱮᱭᱟᱭ ᱟᱨ ᱟᱨ ᱤᱧ ᱵᱟᱵᱟ ᱦᱚᱸ ᱟᱫᱚ ᱟᱹᱞᱤᱧ ᱟᱫᱚ ᱤᱧ ᱵᱟᱵᱟ ᱫᱚ ᱤᱭᱟᱹ ᱠᱟᱱᱟ ᱥᱮ ᱯᱩᱞᱤᱥ ᱠᱟᱱᱟ ᱥᱮ ᱟᱫᱚ ᱩᱱᱤ ᱫᱚ ᱩᱱᱤ ᱵᱟᱨᱦᱮ ᱨᱮ ᱰᱤᱭᱩᱴᱤ ᱜᱮᱭᱟ ᱩᱱᱤ ᱫᱚ ᱥᱚᱢᱟᱭ ᱨᱮ ᱥᱟᱺᱜᱤᱧ ᱥᱮᱜ ᱯᱟᱲᱟᱜ ᱛᱟᱭ ᱜᱮᱭᱟ ᱥᱚᱢᱟᱭ ᱨᱮ ᱫᱚ ᱵᱟᱭ ᱦᱤᱡᱩᱜᱼᱟ, ᱚᱲᱟᱜ᱾ ᱰᱤᱭᱩᱴᱤ ᱠᱚ ᱯᱟᱲᱟᱜ ᱛᱟᱭᱟ ᱥᱮ ᱟᱨ ᱤᱧ ᱟᱭᱳ ᱫᱚ ᱤᱭᱟᱹ ᱠᱟᱱᱟ ᱴᱤᱪᱟᱨ ᱠᱟᱱᱟᱭ ᱩᱱᱤ ᱫᱚ
ᱚᱨᱮ ᱵᱟᱯᱮ ᱨᱮ ᱵᱟᱨ ᱦᱩᱭ ᱠᱤᱱ ᱪᱟᱹᱠᱨᱤ᱾
ᱦᱳᱭ
ᱚ ᱟᱢ ᱛᱷᱟᱞᱮ ᱡᱷᱚᱛᱚᱢ ᱠᱚᱢᱯᱤᱞᱤᱴ ᱟᱠᱟᱜᱼᱟ ᱦᱮᱸ ᱥᱮ ᱮᱭᱤᱪ ᱮᱥ ᱢᱟᱫᱽᱫᱷᱚᱢᱤᱠ ᱮᱭᱤᱪ ᱮᱥ
ᱤᱭᱟᱹ ᱦᱳᱭ ᱦᱳᱭ ᱚᱱᱟ ᱠᱚᱫᱚᱧ ᱠᱚᱢᱯᱞᱤᱴ ᱠᱟᱜ ᱜᱮᱭᱟ ᱟᱫᱚ ᱤᱭᱟᱹ ᱠᱚᱞᱮᱡ ᱨᱤᱧ ᱯᱟᱲᱦᱟᱜ ᱠᱟᱱᱟ ᱟᱫᱚ ᱠᱚᱞᱮᱡᱽ ᱟᱹᱣᱨᱤᱧ ᱠᱚᱢᱯᱞᱤᱴᱟ ᱦᱳᱭ ᱦᱟᱱᱟ ᱵᱚᱪᱷᱚᱨ ᱦᱟᱸᱜ ᱠᱚᱢᱯᱤᱞᱤᱴᱚᱜ ᱛᱤᱧᱟᱹ᱾
ᱚ ᱦᱮᱸᱛᱚ
ᱩᱸ ᱟᱨ ᱯᱮᱲᱟ ᱦᱚᱸᱠᱩ ᱩᱰᱩᱠᱚᱜ ᱠᱟᱱᱟ ᱩᱰᱩᱠᱚᱜ ᱢᱟ ᱟᱫᱚ ᱦᱟᱸᱜ ᱵᱟᱝ ᱫᱚᱠᱚ ᱡᱟᱶᱟᱭ ᱵᱟᱝᱜᱚ ᱪᱮᱫ ᱪᱚ ᱦᱟᱸᱜ ᱱᱟᱶᱟ ᱩᱸ ᱪᱟᱹᱠᱨᱤ ᱡᱟᱣᱟᱭ ᱩᱰᱩᱠ ᱠᱟᱱᱟ ᱠᱚ ᱟᱫᱚ ᱚᱱᱟ ᱠᱷᱟᱹᱛᱤᱨ ᱛᱮ ᱵᱮᱨ ᱵᱟᱲᱟᱭᱮᱫ ᱠᱟᱱ ᱛᱟᱦᱮᱭ ᱮᱢ ᱦᱳᱭ ᱚᱱᱠᱟ ᱜᱮᱠᱚ ᱢᱮᱱᱮᱫ ᱠᱟᱱ ᱛᱟᱦᱮᱱᱟ ᱛᱚ ᱟᱫᱚ ᱤᱧ ᱜᱤᱧ ᱢᱮᱱᱫᱟ ᱵᱟᱝ ᱱᱤᱛᱚᱜ ᱠᱷᱚᱱ ᱫᱚ ᱵᱟᱝ ᱤᱧ ᱫᱚ ᱱᱤᱛᱦᱚ ᱤᱪᱪᱷᱟᱹ ᱢᱮᱱᱟᱜ ᱛᱤᱧᱟᱹ ᱯᱟᱲᱦᱟᱜ ᱨᱮᱱᱟᱜ
ᱚ
ᱚᱱᱟ ᱚᱱᱟ ᱠᱷᱟᱹᱛᱤᱨ ᱛᱤᱧ ᱢᱮᱱᱫᱟᱹᱧ ᱵᱟᱹᱧ ᱡᱟᱶᱟᱭᱚᱜᱼᱟ
ᱚ ᱦᱮᱸᱛᱚ ᱡᱤᱛ ᱨᱮ ᱡᱚᱢᱟᱭ ᱟᱨ ᱠᱤᱪᱷᱩ ᱫᱤᱱ ᱛᱟᱦᱮᱸ ᱛᱟᱨᱯᱚᱨ ᱥᱮ ᱢᱟ ᱛᱟᱠᱚ ᱠᱚ ᱞᱟᱹᱭ ᱟᱭᱳ ᱛᱟᱠᱚ ᱞᱟᱹᱭ ᱮᱫ ᱡᱟᱶᱟᱭ ᱢᱮᱭᱟ ᱠᱚ
ᱚᱱᱠᱟ ᱜᱮᱛᱚᱠᱤᱧ ᱢᱮᱱᱫᱟ ᱟᱫᱚ ᱤᱧ ᱜᱤᱧ ᱢᱮᱱᱫᱟ ᱵᱟᱝ ᱵᱟᱹᱧ ᱡᱟᱶᱟᱭᱚᱜᱟ ᱱᱤᱛᱚᱜ ᱠᱷᱚᱱ ᱫᱚ
ᱚ
ᱚᱱᱟ ᱠᱷᱟᱹᱛᱤᱨ ᱛᱮ
ᱦᱮᱸᱛᱚ ᱟᱫᱚ ᱨᱤᱛᱚᱜ ᱫᱚ ᱢᱟ ᱛᱠᱤᱱᱛᱩ ᱤᱭᱟᱹ ᱚᱲᱟᱜ ᱨᱮᱜ ᱥᱮᱮ ᱠᱟᱹᱢᱤ ᱠᱚ ᱵᱟᱵᱟ ᱫᱚ ᱠᱟᱹ ᱢᱟ ᱫᱚ ᱚᱲᱟᱜ ᱨᱮᱜᱮᱮᱛᱚ ᱟᱨ ᱵᱟᱵᱟ ᱫᱚ
ᱦᱳᱭ ᱦᱳᱭ ᱦᱳᱭ ᱦᱮ ᱩᱱᱤ ᱫᱚ ᱠᱟᱹᱢᱤ ᱪᱟᱞᱟᱣ ᱠᱟᱱᱟ ᱛᱤᱦᱤᱧ ᱫᱚ ᱵᱟᱭ ᱦᱤᱡᱩᱜᱼᱟ ᱛᱤᱦᱤᱧ ᱫᱚ ᱱᱟᱭᱤᱴ ᱰᱤᱭᱩᱴᱤ ᱠᱟᱛᱮ ᱥᱮ ᱯᱟᱲᱟᱣ ᱟᱠᱟᱱ ᱛᱟᱭᱟ ᱛᱮᱦᱮᱧ ᱫᱚ ᱵᱟᱭ ᱦᱤᱡᱩᱜᱼᱟ ᱚᱲᱟᱜ ᱫᱚ ᱟᱫᱚ ᱱᱤᱛᱚᱜ ᱫᱚ ᱟᱞᱮ ᱯᱮ ᱦᱚᱲ ᱜᱮ ᱢᱮᱱᱟᱜ ᱞᱮᱭᱟ ᱦᱳᱭ ᱦᱩᱸ ᱟᱫᱚ ᱟᱞᱮ ᱵᱷᱟᱭ ᱢᱟ ᱦᱳᱥᱴᱮᱞ ᱨᱮ ᱢᱮᱱᱟᱭ ᱠᱟᱫᱮ ᱟᱫᱚ ᱦᱟᱸᱜ ᱜᱟᱯᱟᱭ ᱦᱤᱡᱩᱜ ᱞᱟᱹᱜᱤᱫ
ᱦᱤᱡᱩᱜ ᱜᱮᱭᱟ ᱥᱚᱢᱚᱭ ᱨᱮᱫᱚ ᱦᱚᱞᱟ ᱫᱚ ᱦᱮᱡ ᱞᱮᱱ ᱜᱮᱭᱟ ᱟᱵᱟᱨ ᱛᱤᱦᱤᱧ ᱛᱤᱦᱤᱧᱜᱮᱭ ᱪᱟᱞᱟᱣ ᱟᱠᱟᱱᱟ
ᱚ
ᱛᱤᱦᱤᱧ ᱮ ᱪᱟᱞᱟᱣ ᱠᱟᱱᱟ ᱦᱳᱭ
ᱚ
ᱵᱟᱝ ᱵᱚᱞᱮ ᱛᱟᱦᱮᱱ ᱫᱚᱭ ᱛᱟᱦᱮᱱ ᱜᱮᱭᱟ ᱟᱫᱚ ᱥᱠᱚᱞᱟᱨᱥᱤᱯ ᱠᱚ ᱯᱷᱤᱞᱟᱯ ᱦᱩᱭᱩᱜ ᱠᱟᱱᱟ ᱥᱮ ᱟᱫᱚ ᱚᱱᱟ ᱠᱷᱟᱹᱛᱤᱨ ᱛᱮ ᱦᱳᱭ ᱦᱩᱸ
ᱚ
ᱥᱩᱨ ᱨᱮᱜᱮ ᱟᱫᱚᱭ ᱢᱮᱱ ᱵᱟᱲᱟᱭᱮᱫᱟ ᱤᱧᱫᱚ ᱵᱟᱹᱧ ᱛᱟᱦᱮᱱᱟ ᱵᱟᱹᱧ ᱛᱟᱦᱮᱱᱟ ᱦᱳᱥᱴᱮᱞ ᱨᱮᱫᱚ ᱟᱫᱚ ᱦᱟᱸᱜ ᱪᱤᱠᱟᱹᱜ ᱠᱟᱱᱟ ᱦᱟᱸᱜ
ᱦᱮ ᱟᱢ ᱚᱠᱚᱭ ᱵᱟᱭ ᱛᱟᱦᱮᱱᱟ ᱟᱢ ᱥᱮ ᱟᱡ
ᱟᱡᱜᱮ ᱟᱞᱮ ᱵᱷᱟᱭ ᱜᱮ ᱱᱤᱭᱟ. ᱦᱳᱥᱴᱮᱞ ᱨᱮ ᱵᱟᱹᱧ ᱛᱟᱦᱮᱱᱟ ᱤᱧ ᱫᱚ ᱚᱲᱟᱜ ᱠᱷᱚᱱ ᱜᱮ ᱪᱟᱞᱟᱜ ᱦᱤᱡᱩᱜᱼᱟ
ᱚ ᱛᱟᱨ ᱢᱟᱱᱮ ᱟᱢ ᱫᱚ ᱥᱩᱨ ᱨᱮ ᱜᱮ ᱠᱚᱞᱮᱡᱽ ᱨᱮᱢ ᱵᱷᱚᱨᱛᱤ ᱟᱠᱟᱱᱟ ᱵᱟ
ᱦᱳᱭ ᱦᱮᱱᱟ ᱥᱩᱨ ᱨᱮᱜᱮ ᱟᱞᱮ ᱱᱚᱸᱰᱮ ᱜᱮ ᱢᱮᱱᱟᱜ ᱜᱮᱭᱟ ᱠᱚᱞᱮᱡᱽ ᱨᱮ ᱥᱩᱨ ᱨᱮᱜᱮ ᱟᱫᱚ ᱚᱸᱰᱮ ᱤᱧ ᱦᱚᱸᱧ ᱪᱟᱞᱟᱣ ᱦᱤᱡᱩᱜ ᱜᱮᱭᱟ ᱤᱧ ᱵᱟᱹᱧ ᱛᱟᱦᱮᱱ ᱜᱮᱭᱟ ᱤᱭᱟᱹ ᱨᱮᱫᱚ ᱦᱳᱥᱴᱮᱞ ᱠᱚᱨᱮ ᱫᱚ ᱵᱟᱹᱧ ᱛᱟᱦᱮᱱ ᱜᱮᱭᱟ ᱚᱲᱟᱜ ᱠᱷᱚᱱ ᱜᱤᱧ ᱪᱟᱞᱟᱜ ᱦᱤᱡᱩᱜ ᱜᱮᱭᱟ
ᱚ ᱦᱮᱸᱛᱚ
ᱛᱟᱦᱚᱞᱮ ᱮᱦᱚᱸ ᱛᱟᱦᱚᱞᱮ ᱪᱮᱫ ᱠᱚ ᱡᱚᱢᱮᱢ ᱠᱩᱥᱤᱭᱟᱜ ᱜᱮᱭᱟ ᱟᱢ ᱫᱚ
ᱤᱧᱫᱚ ᱦᱩᱸ ᱚ ᱟᱹᱛᱩ ᱫᱤᱥᱚᱢ ᱨᱮᱢᱟ ᱛᱮᱢᱚᱱ ᱡᱚᱢᱟᱜ ᱵᱟᱝ ᱧᱟᱢᱚᱜ ᱜᱮᱭᱟ ᱠᱤᱱᱛᱩ ᱟᱨ ᱡᱚᱢ ᱫᱩᱧ ᱠᱩᱥᱤᱭᱟᱜ ᱜᱮᱭᱟ ᱨᱳᱞ ᱪᱟᱣᱢᱤᱱ ᱟᱨ ᱯᱷᱩᱪᱠᱟ ᱚᱱᱟᱛᱮ ᱡᱟᱹᱥᱛᱤᱧ ᱠᱩᱥᱤᱭᱟᱜ ᱜᱮᱭᱟ ᱟᱢᱫᱚ
ᱚ ᱫᱟᱠᱟ ᱫᱚ ᱚᱱᱟ ᱠᱚᱫᱚ ᱤᱭᱟᱹ ᱵᱟᱲᱟᱭᱟ ᱠᱚ ᱦᱮᱞᱫᱤ ᱡᱤᱱᱤᱥ ᱫᱚ ᱪᱮᱫ ᱮᱢ ᱠᱩᱥᱤᱭᱟᱜ ᱜᱮᱭᱟ ᱢᱟᱱᱮ ᱚᱲᱟᱜ ᱤᱥᱤᱱ ᱵᱟᱥᱟᱱ ᱡᱤᱱᱤᱥ ᱚᱱᱟ
ᱚ ᱚᱲᱟᱜ ᱨᱮᱱᱟᱜ ᱠᱟᱛᱷᱟᱢ ᱞᱟᱹᱭ ᱠᱮᱫ ᱤᱧᱫᱚᱧ ᱵᱩᱪᱷᱟᱹ ᱠᱮᱭᱟ ᱵᱟᱭᱨᱮ ᱨᱮᱱᱟᱜ ᱠᱟᱛᱷᱟ ᱤᱧᱫᱚ ᱵᱟᱭᱨᱮ ᱨᱮᱱᱟᱜ ᱫᱚᱧ ᱠᱩᱥᱤᱭᱟᱜ ᱜᱮᱭᱟ ᱦᱩᱸ ᱤᱭᱟ. ᱚᱲᱟᱜ ᱨᱮᱱᱟᱜ ᱫᱚᱧ ᱠᱩᱥᱤᱭᱟᱜ ᱜᱮ ᱤᱭᱟᱹ ᱟᱨ ᱫᱟᱜ ᱫᱟᱠᱟ ᱫᱟᱜ ᱫᱟᱠᱟᱧ ᱠᱩᱥᱤᱭᱟᱜ ᱜᱮ ᱫᱚᱢᱮ ᱫᱟᱜ ᱫᱟᱠᱟ ᱟᱨᱟᱜ ᱩᱛᱩ ᱟᱞᱩ ᱪᱚᱠᱷᱟ ᱥᱩᱠᱷᱟᱹ ᱨᱟ ᱵᱟ ᱚᱱᱟ ᱠᱚ ᱫᱚᱢᱮᱧ ᱠᱩᱥᱤᱭᱟᱜᱼᱟ ᱠᱟᱴᱠᱚᱢ ᱨᱤᱫ ᱫᱚᱢᱮᱧ ᱠᱩᱥᱤᱭᱟᱜᱼᱟ ᱦᱟᱣ ᱪᱟᱹᱴᱱᱤ ᱛᱚᱢᱮ
ᱤᱧᱦᱚᱸ ᱟᱭᱢᱟ ᱫᱤᱱ ᱠᱷᱚᱱ ᱵᱟᱝ ᱤᱧ ᱡᱚᱢ ᱠᱟᱜᱼᱟ ᱠᱟᱴᱠᱚᱢ ᱟᱫᱚ ᱟᱛᱩ ᱨᱮᱢ ᱪᱟᱞᱟᱣ ᱵᱟᱲᱟ ᱞᱤᱜᱤᱫ ᱤᱧ ᱢᱟᱢᱟᱜᱚ ᱛᱟᱠᱚ ᱴᱷᱮᱱ ᱤᱧ ᱪᱟᱞᱟᱣ ᱞᱮᱱᱠᱷᱟᱱ ᱫᱚ ᱠᱟᱴᱠᱚᱢ ᱫᱟᱜ ᱫᱤᱱ ᱫᱚ ᱫᱚᱢᱮ ᱠᱚ ᱩᱰᱩᱠᱚᱜ ᱟ ᱥᱮ ᱛᱚᱠᱷᱚᱱ ᱢᱟ ᱠᱟᱴᱠᱚᱢ ᱠᱚᱫᱚ ᱟᱫᱚ ᱩᱱ ᱥᱚᱢᱚᱭ ᱪᱟᱞᱟᱣ ᱞᱮᱱᱟ ᱡᱚ ᱡᱚᱢ ᱠᱤᱫᱤᱧ ᱥᱤᱯᱤᱞᱮᱫ ᱠᱚᱣᱟ ᱤᱧ ᱤᱭᱟᱹ ᱤᱧ ᱢᱟᱢᱟ ᱜᱚ ᱩᱱ ᱥᱚᱢᱚᱭ ᱡᱚᱢ ᱞᱮ ᱫᱚ ᱫᱚᱢᱮᱧ ᱥᱤᱵᱤᱞ ᱠᱤᱫᱤᱧᱟ ᱟᱫᱚ ᱱᱚᱰᱮ ᱫᱚ ᱚᱠᱟᱨᱮ ᱠᱟᱴᱠᱚᱢ ᱮᱢ ᱧᱟᱢ ᱠᱚᱣᱟ ᱚᱱᱟᱛᱮᱢ ᱡᱚᱢᱟ᱾